ᱦᱮᱞᱳ, ᱦᱮᱞᱳ᱾
ᱦᱮᱞᱳ᱾
ᱦᱮᱸ ᱜᱚᱝᱠᱮ ᱟᱫ ᱟᱨ ᱡᱟᱦᱟᱸ ᱟᱵᱚ ᱯᱨᱳᱜᱨᱟᱢ ᱠᱚᱵᱚᱱ ᱠᱚᱨᱟᱣ ᱫᱟ ᱯᱳᱜᱨᱟᱢ ᱠᱚᱵᱚᱱ ᱠᱚᱨᱟᱣᱫᱟ ᱛᱟᱯᱚᱨᱮ ᱫᱤᱵᱚᱥ ᱢᱟᱹᱦᱟᱸᱭ ᱜᱮᱢ ᱠᱚ ᱠᱷᱮᱞ ᱮᱫ ᱛᱟᱵᱱᱟ ᱢᱳᱵᱟᱭᱤᱞ ᱛᱮ᱾
ᱦᱮᱸ ᱦᱮᱸ ᱦᱮᱸ, ᱦᱮᱸ ᱜᱚᱝᱠᱮ ᱟᱸᱡᱚᱢᱚᱜ ᱠᱟᱱᱟ᱾
ᱡᱟᱸᱦᱟᱸᱭ ᱜᱮᱢ ᱠᱚᱠᱚ ᱠᱷᱮᱞ ᱠᱟᱱᱟ ᱟᱵᱚᱨᱮᱱ ᱢᱟᱹᱭ ᱵᱟᱹᱵᱩ ᱛᱟᱠᱚ ᱦᱩᱰᱤᱧ ᱦᱩᱰᱤᱧ, ᱩᱱᱠᱩ ᱦᱚᱸ ᱟᱹᱰᱤ ᱵᱟᱹᱲᱤᱡ ᱡᱤᱱᱤᱥ ᱠᱟᱱᱟ ᱚᱱᱟ ᱡᱟᱦᱟᱸ ᱯᱷᱨᱤ ᱯᱷᱟᱭᱟᱨ ᱠᱚ ᱠᱷᱮᱞ ᱠᱟᱱᱟ᱾ ᱚᱱᱟ ᱡᱤᱱᱤᱥᱴᱟᱜ ᱟᱹᱰᱤ ᱵᱟᱹᱲᱤᱡ ᱡᱤᱱᱤᱥ, ᱟᱨ ᱚᱱᱟ ᱞᱟᱦᱟᱛᱮ ᱟᱨᱚ ᱦᱮᱡ ᱞᱮᱱᱟ ᱢᱟᱱᱮ ᱵᱞᱩ ᱦᱳᱭᱮᱞ, ᱢᱳᱢᱳ ᱚᱱᱟ ᱜᱮᱢ ᱠᱚᱦᱚᱸ ᱛᱤᱱᱟᱹᱜ ᱛᱤᱱᱟᱹᱜ ᱠᱷᱟᱨᱟᱯ ᱛᱟᱦᱮᱸ ᱠᱟᱱᱟ ᱞᱟᱹᱭ ᱵᱤᱱ, ᱚᱱᱟ ᱠᱚᱫᱚ ᱥᱚᱨ ᱠᱟᱨᱮ ᱵᱩᱡᱽ ᱟᱠᱟᱫ ᱛᱟᱵᱚᱱᱛᱮ ᱵᱚᱱᱫᱚ ᱠᱮᱫᱟᱭ᱾
ᱦᱮᱸ ᱫᱤᱭᱟᱹᱯᱚᱨ ᱟᱵᱚ ᱥᱟᱱᱛᱟᱲ ᱦᱚᱯᱚᱱ ᱜᱤᱫᱟᱹᱨ ᱫᱚ ᱢᱟᱱᱮ ᱟᱹᱰᱤ ᱠᱟᱹᱢᱤ ᱠᱚ ᱡᱩᱞᱩᱢ ᱫᱟ ᱦᱟᱱᱛᱮ ᱱᱟᱛᱮ ᱵᱟᱦᱨᱮ ᱠᱟᱹᱢᱤ᱾
ᱵᱟᱭᱨᱮ ᱠᱚ ᱡᱩᱞᱩᱢ ᱫᱟ ᱟᱫᱚ ᱵᱟᱭᱨᱮ ᱠᱚ ᱡᱩᱞᱩᱢ ᱮᱫᱟ ᱴᱷᱤᱠ ᱜᱤᱭᱟᱹ ᱠᱤᱱᱛᱩ ᱩᱱᱤ ᱦᱚᱸ ᱯᱚᱭᱥᱟ ᱠᱟᱛᱮ ᱦᱤᱡᱩᱜ ᱠᱟᱱᱟ ᱟᱫᱚ ᱵᱟᱭ ᱢᱚᱱᱮᱭ ᱫᱟ ᱡᱮ ᱱᱚᱣᱟ ᱠᱷᱚᱱᱜᱮ ᱦᱟᱱᱟ ᱱᱚᱣᱟ ᱢᱤᱫᱴᱟᱝ ᱤᱧ ᱠᱚᱨᱟᱣ ᱡᱚᱝᱟ᱾ ᱡᱟᱦᱟᱸᱱᱟᱜ ᱵᱤᱥᱱᱮᱥ ᱠᱚᱨᱟᱣ ᱠᱟᱛᱮᱫ ᱥᱮ ᱫᱚᱠᱟᱱᱤᱧ ᱵᱷᱩᱲᱤ ᱡᱚᱝᱟ ᱥᱮ ᱡᱟᱦᱟᱸᱱᱟᱜ ᱢᱤᱫᱴᱟᱝᱤᱧ ᱵᱤᱥᱱᱮᱥᱟ᱾
ᱦᱮᱸ᱾
ᱟᱨ ᱚᱱᱟ ᱫᱚ ᱵᱟᱝᱠᱚ ᱩᱭᱦᱟᱹᱨ ᱫᱟ ᱩᱱᱠᱩ ᱫᱚᱠᱚ ᱩᱭᱦᱟᱹᱨ ᱫᱟ ᱜᱟᱹᱲᱤ ᱢᱤᱫᱴᱟᱝ ᱢᱟᱨᱟᱝ ᱧᱚᱜ ᱤᱧ ᱠᱤᱨᱤᱧ ᱡᱚᱝᱟ, ᱜᱟᱹᱲᱤ ᱢᱤᱫᱴᱟᱝ ᱵᱷᱟᱹᱜᱮ ᱧᱚᱜ ᱤᱧ ᱠᱤᱨᱤᱧ ᱡᱚᱝᱟ ᱟᱨᱤᱧ ᱫᱟᱬᱟᱱᱟ᱾ ᱟᱨ ᱯᱚᱨᱚᱵᱽ ᱦᱮᱸ ᱯᱟᱛᱟ ᱪᱷᱟᱛᱟᱧ ᱫᱟᱬᱟᱱᱟ ᱦᱮᱸ᱾
ᱦᱮᱸ ᱟᱨ ᱟᱵᱚ ᱫᱚ ᱢᱟᱱᱮ ᱟᱵᱚ ᱥᱟᱱᱛᱟᱲ ᱫᱚ ᱪᱮᱫᱟᱜ ᱪᱚᱢ ᱞᱟᱡᱟᱜᱼᱟ ᱡᱮ ᱦᱮᱸ ᱪᱮᱫᱟᱜ ᱡᱮ ᱞᱟᱡᱟᱜᱼᱟ ᱡᱮ ᱟᱵᱚ ᱵᱮᱵᱥᱟ ᱵᱟᱵᱚᱱ ᱫᱟᱲᱮᱜᱼᱟ ᱡᱟᱦᱟᱸᱱᱟᱜ ᱞᱩᱜᱽᱲᱤᱡ ᱠᱚ ᱛᱤᱱᱟᱹᱜ ᱦᱮᱸ ᱛᱤᱱᱟᱹᱜ ᱪᱮᱨᱦᱟᱱᱟ ᱟᱵᱚᱣᱟᱜ ᱯᱟᱹᱧᱪᱤ ᱥᱟᱹᱲᱤ ᱯᱟᱹᱧᱤ ᱯᱟᱹᱧᱪᱤ ᱫᱷᱩᱛᱤ᱾
ᱛᱤᱱᱟᱹᱜ ᱠᱤᱪᱷᱩ ᱵᱮᱵᱽᱥᱟ ᱢᱮᱱᱟᱜᱼᱟ ᱞᱩᱜᱽᱲᱤ ᱢᱮᱱᱟᱜᱼᱟ ᱡᱮᱢᱚᱱ ᱰᱟᱹᱝᱨᱤ ᱰᱟᱹᱝᱨᱤ ᱜᱟᱹᱭ ᱠᱚᱵᱚᱱ ᱟᱹᱥᱩᱞ ᱠᱚᱣᱟ ᱩᱸ ᱛᱚᱣᱟ ᱵᱚᱱ ᱟᱹᱠᱷᱨᱤᱝᱟ᱾ ᱛᱟᱨ ᱢᱮᱨᱚᱢ ᱠᱚ ᱵᱟᱵᱚᱱ ᱟᱹᱥᱩᱞ ᱠᱚᱣᱟ ᱥᱤᱢ ᱠᱚᱵᱚᱱ ᱟᱹᱥᱩᱞ ᱠᱚᱣᱟ, ᱚᱱᱠᱟᱱ ᱡᱤᱱᱤᱥ ᱦᱚᱸ ᱵᱤᱵᱷᱤᱱᱱᱚ ᱨᱚᱠ ᱠᱚᱢ ᱵᱤᱡᱽᱱᱮᱥ ᱠᱚ ᱢᱮᱱᱟᱜ ᱜᱮᱭᱟ᱾ ᱟᱨ ᱮᱢᱱᱤ ᱫᱚᱠᱟᱱ ᱠᱚᱦᱚᱸ ᱜᱟᱱᱚᱜ ᱜᱮᱭᱟ ᱴᱷᱮᱞᱟ ᱜᱟᱹᱲᱤ ᱠᱚ, ᱩᱱᱠᱩᱣᱟᱜ ᱦᱚᱸ ᱵᱷᱟᱜᱨ ᱤᱱᱠᱟᱢ ᱛᱟᱠᱚ ᱮᱴᱟᱜ ᱡᱟᱦᱟᱸᱭ ᱡᱟᱹᱛᱤ ᱠᱚ ᱢᱮᱱᱟᱜ ᱠᱩ ᱠᱚᱨᱟᱣᱮᱫ ᱜᱮᱭᱟ ᱛᱚ, ᱩᱱᱠᱩᱣᱟᱜ ᱫᱚ ᱩᱱᱠᱩᱣᱟᱜ ᱥᱚᱢᱚᱥᱥᱟ ᱵᱟᱝ ᱦᱩᱭᱩᱜ ᱠᱟᱱᱟ ᱟᱵᱚᱣᱟᱜ ᱥᱚᱢᱚᱥᱥᱟ ᱦᱳᱭᱳᱜ ᱠᱟᱱᱟ, ᱠᱟᱨᱚᱱ ᱟᱵᱚ ᱫᱚ ᱢᱤᱫᱴᱟᱝ ᱡᱤᱱᱤᱥ ᱜᱮᱠᱚ ᱞᱟᱹᱭ ᱠᱟᱫ ᱵᱚᱱᱟ ᱤᱦ ᱚᱱᱟᱭ ᱠᱚᱨᱟᱣᱟ᱾ ᱚᱱᱟᱢ ᱠᱚᱨᱟᱣ ᱦᱮᱭᱟ ᱟᱫᱚ ᱚᱱᱮ ᱡᱮ ᱞᱟᱹᱭ ᱠᱟᱫᱟᱭ, ᱟᱫᱚ, ᱟᱵᱚ ᱫᱚ ᱞᱟᱡᱟᱣ ᱫᱚ ᱵᱟᱵᱚᱱ ᱞᱟᱡᱟᱜᱼᱟ᱾ ᱚᱱᱟ ᱦᱚᱲ ᱠᱚ ᱞᱟᱡᱟᱣ ᱦᱚᱪᱚ ᱵᱚᱱᱟ ᱚᱱᱟᱛᱮ ᱟᱫᱚ ᱚᱱᱟ ᱞᱟᱡᱟᱣ ᱛᱮ ᱟᱫᱚ ᱟᱵᱚ ᱚᱱᱟ ᱡᱤᱱᱤᱥ ᱨᱮ ᱟᱫᱚ ᱵᱟᱵᱚᱱ ᱞᱟᱦᱟ ᱞᱟᱹᱜᱤᱫᱚᱜ-ᱟ ᱵᱟᱵᱚᱱ ᱠᱩᱨᱩᱢᱩᱴᱩ ᱩᱴ ᱞᱟᱹᱜᱤᱫᱚᱜᱼᱟ, ᱡᱮᱢᱚᱱ ᱩᱸ ᱥᱟᱯᱳᱡ ᱢᱤᱫᱴᱟᱝ ᱡᱤᱱᱤᱥ ᱞᱟᱹᱭ ᱦᱩᱭᱩᱜ ᱠᱟᱱᱟ ᱡᱮ ᱯᱷᱩᱪᱠᱟᱹ ᱫᱚᱠᱟᱱ,
ᱦᱩᱸ᱾
ᱯᱷᱩᱪᱠᱟᱹ ᱫᱚᱠᱟᱱ ᱮ ᱛᱤᱱᱟᱹᱜ ᱡᱮ ᱦᱩᱭᱩᱜ ᱛᱟᱢ ᱚᱱᱟ ᱡᱤᱱᱤᱥᱴᱟᱜ, ᱯᱷᱩᱪᱠᱟᱹ ᱫᱚᱠᱟᱱᱟᱭ᱾ ᱚᱝᱠᱟ ᱠᱚ ᱞᱟᱹᱭᱟ ᱟᱨ ᱡᱟᱦᱟᱸ ᱰᱟᱹᱝᱨᱤ ᱛᱳᱣᱟ ᱟᱹᱠᱷᱨᱤᱝ ᱚᱱᱟᱦᱚᱸ ᱞᱮᱭᱟ ᱛᱚᱣᱟ ᱟᱹᱷᱨᱤᱝ ᱠᱟᱛᱮ ᱛᱤᱱᱟᱹᱜ ᱡᱮ ᱯᱚᱭᱥᱟ ᱦᱩᱭᱩᱜ ᱛᱟᱢ, ᱟᱫᱚ ᱵᱤᱥᱱᱮᱥ ᱨᱮᱫᱚ ᱟᱫᱚ ᱢᱤᱫ ᱫᱷᱟᱣ ᱛᱮᱫᱚ ᱟᱪᱠᱟ ᱜᱮ ᱥᱟᱠᱥᱮᱥ ᱫᱚ ᱵᱟᱝ ᱦᱤᱡᱩᱜᱼᱟ᱾ ᱟᱥᱛᱮ ᱟᱥᱛᱮ ᱛᱮ ᱦᱚᱸ ᱵᱟᱨᱭᱟ ᱯᱤᱭᱟ ᱚᱝᱠᱟ ᱠᱟᱛᱮ ᱦᱩᱭᱩᱜᱼᱟ ᱟᱫᱚ ᱚᱱᱟ ᱡᱤᱱᱤᱥᱴᱟᱜ ᱫᱚ ᱟᱵᱚ ᱫᱚ ᱵᱟᱝᱠᱚ ᱵᱩᱪᱟ᱾ ᱟᱪᱠᱟ ᱜᱮ ᱡᱮᱢᱚᱱ ᱯᱚᱭᱥᱟ ᱦᱩᱭᱩᱜ ᱛᱤᱧ ᱢᱟ ᱚᱱᱟ ᱛᱮᱜᱮ ᱟᱫᱚ ᱵᱟᱭᱨᱮ ᱠᱚ ᱪᱟᱞᱟᱜᱼᱟ᱾ ᱵᱟᱭᱨᱮ ᱠᱚ ᱪᱟᱞᱟᱜ ᱠᱟᱱᱟ ᱟᱨ ᱵᱟᱦᱨᱮ ᱠᱷᱚᱱ ᱠᱟᱹᱢᱤ, ᱠᱟᱹᱢᱤ ᱟᱹᱜᱩᱭ ᱫᱟᱠᱚ ᱯᱚᱭᱥᱟ ᱠᱚ᱾ ᱟᱨ ᱜᱟᱹᱲᱤ ᱠᱚ ᱠᱤᱨᱤᱧ ᱡᱚᱝ ᱠᱟᱱᱟ ᱟᱨ ᱚᱲᱟᱜ ᱦᱚᱸ ᱚᱲᱟᱜ ᱫᱩᱣᱟᱹᱨ ᱦᱚᱸ ᱵᱟᱝᱠᱚ ᱵᱷᱟᱜᱮ ᱮᱫ ᱛᱟᱠᱚᱣᱟ ᱪᱮᱫ ᱵᱟᱝ ᱟᱨ ᱵᱟᱥ ᱛᱤᱱ ᱫᱤᱱ ᱛᱤᱱ ᱫᱤᱱ ᱤᱭᱟᱹ ᱯᱚᱭᱥᱟ ᱛᱟᱦᱮᱸᱭᱮᱱ ᱛᱟᱭᱟ ᱩᱱᱫᱤᱱᱮ ᱫᱟᱬᱟ ᱠᱮᱫᱟᱭ ᱟᱫᱚ ᱵᱟᱯᱞᱟᱭᱮᱱᱟᱭ, ᱫᱟᱬᱟ ᱫᱟᱬᱟ ᱛᱮᱜᱮ ᱵᱟᱯᱞᱟᱭᱮᱱᱟᱭ
ᱦᱮᱸ ᱥᱟᱱᱛᱟᱲ ᱦᱚᱯᱚᱱ ᱚᱱᱮ ᱵᱮᱥᱤ ᱚᱱᱮ ᱵᱟᱭᱨᱮ ᱥᱮᱱ ᱠᱟᱛᱮ ᱜᱟ ᱦᱮᱡ ᱠᱟᱛᱮ ᱜᱟᱹᱰᱤ ᱵᱚᱱ ᱠᱤᱨᱤᱧ ᱮᱫᱟ ᱠᱤᱱᱛᱩ ᱚᱲᱟᱜ ᱫᱩᱣᱟᱹᱨ ᱥᱮᱫ ᱫᱚ ᱟᱵᱚ ᱫᱚ ᱵᱟᱵᱚᱱ ᱠᱚᱭᱚᱜᱟ ᱡᱮ ᱚᱲᱟᱜ ᱠᱟᱹᱴᱤᱡ ᱵᱮᱥ ᱧᱚᱜ ᱨᱤᱧ ᱵᱮᱱᱟᱭᱟ, ᱱᱮᱛᱟᱨ ᱫᱤᱱ ᱡᱩᱫᱤ ᱦᱚᱭ ᱠᱚ ᱦᱮᱡ ᱞᱮᱱᱠᱷᱟᱱ ᱫᱟᱜ ᱵᱟᱲᱟ ᱞᱮᱱᱠᱷᱟᱱ ᱟᱵᱚ ᱠᱟᱹᱴᱤᱡ ᱯᱚᱨᱤᱵᱟᱨ ᱵᱟᱵᱚᱱ ᱠᱚᱭᱚᱜᱟᱜᱼᱟ ᱱᱤᱡᱮᱨᱟᱜ ᱢᱟᱱᱮ ᱥᱟᱢᱚᱭᱤᱠ ᱪᱤᱱᱛᱟᱹ ᱞᱟᱹᱜᱤᱫ ᱤᱭᱟᱹ ᱱᱤᱡᱮᱨ ᱴᱷᱤᱠ ᱟᱫᱚ ᱤᱧ ᱫᱚ ᱵᱤᱥ ᱛᱟᱱ ᱯᱷᱟᱨ ᱢᱤᱱᱟᱹᱧᱟ ᱮᱨᱚᱠᱚᱢ
ᱥᱟᱢᱚᱭᱤᱠ ᱜᱟᱹᱲᱤᱧ ᱜᱟᱹᱲᱤᱧ ᱦᱟᱛᱟᱣ ᱟᱠᱟᱫᱟ ᱤᱧ ᱫᱚ ᱵᱷᱟᱜᱤ ᱜᱮ ᱢᱤᱱᱟᱹᱧᱟ ᱵᱤᱨᱟᱴ ᱰᱮᱯᱟᱨ ᱟᱫᱚ ᱯᱷᱟᱴᱟᱠ ᱴᱟᱠᱟ ᱯᱚᱭᱥᱟ ᱛᱤᱱ ᱫᱤᱱ ᱛᱟᱦᱮᱸᱱᱟ ᱩᱱᱫᱤᱱ ᱡᱚᱢ ᱧᱩ ᱦᱚᱸ ᱵᱷᱟᱜᱮ ᱜᱮ ᱦᱳᱭᱳᱜᱼᱟ ᱟᱫᱚ ᱤᱧ ᱫᱚ ᱵᱤᱨᱟᱴ ᱵᱷᱟᱜᱤ ᱜᱮ ᱢᱤᱱᱟᱹᱧᱟ ᱤᱧ ᱫᱚ ᱵᱤᱥᱟᱞ ᱵᱮᱯᱟᱨ ᱩᱠᱩ ᱥᱚᱸᱜᱮ ᱫᱚ ᱤᱧᱟᱹᱜ ᱫᱚ ᱵᱟᱝ ᱤᱭᱟᱹᱜᱼᱟ ᱟᱫᱚ ᱵᱤᱨᱟᱴ ᱵᱷᱟᱜᱤ ᱜᱮ ᱛᱟᱦᱮᱸᱭ ᱱᱟᱭ ᱛᱟᱯᱚᱨᱮ ᱚᱱᱟ ᱪᱟᱵᱟᱭᱮᱱ ᱠᱷᱟᱱ ᱟᱨᱦᱚ ᱥᱮᱭ ᱟᱫᱚ ᱵᱟᱯᱞᱟᱭᱮᱱᱟᱭ ᱚᱱᱟ ᱛᱟᱦᱮᱸ ᱨᱮᱜᱮ ᱚᱱᱟ ᱴᱟᱠᱟ ᱯᱚᱭᱥᱟ ᱛᱟᱦᱮᱸ ᱨᱮᱜᱮ ᱵᱟᱯᱞᱟᱭᱮᱱᱟᱭ ᱟᱫᱚ ᱴᱟᱠᱟ ᱯᱚᱭᱥᱟ ᱪᱟᱵᱟᱜᱼᱟ ᱟᱫᱚ ᱵᱟᱯᱞᱟ ᱤᱭᱟᱹᱜ ᱟᱭ ᱟᱫᱚ ᱟᱫᱚ ᱠᱷᱟᱹᱯᱟᱹᱨᱤ ᱦᱩᱭᱩᱜᱼᱟ᱾ ᱴᱟᱠᱟ ᱯᱚᱭᱥᱟ ᱵᱟᱝ ᱛᱟᱦᱮᱸ ᱞᱮᱠᱷᱟᱱ ᱠᱷᱟᱹᱯᱟᱹᱨᱤ ᱦᱩᱭᱩᱜᱼᱟ᱾
ᱦᱮᱸ ᱜᱚᱢᱠᱮ ᱛᱟᱦᱚᱞᱮ ᱵᱟᱯᱞᱟ ᱫᱚ ᱟᱯᱮ ᱥᱮᱫ ᱫᱚ ᱪᱮᱫ ᱞᱮᱠᱟ ᱦᱩᱭᱩᱜ ᱛᱟᱯᱮᱭᱟ ᱢᱟᱱᱮ ᱡᱟᱦᱟᱸ
ᱵᱟᱯᱞᱟ ᱫᱚ ᱥᱟᱨ ᱥᱟᱹᱜᱩᱱ ᱵᱟᱯᱞᱟ ᱜᱮ ᱦᱳᱭᱳᱜᱼᱟ ᱵᱤᱥᱤ ᱟᱨ ᱱᱮᱛᱟᱨ ᱫᱚ ᱚᱱᱮ ᱡᱟᱦᱟᱸ ᱦᱳᱭᱳᱜ ᱠᱟᱱᱟ ᱠᱚᱸᱰᱮᱞ ᱧᱟᱯᱟᱢ ᱵᱟᱯᱞᱟ ᱡᱟᱦᱟᱸ ᱵᱚᱱ ᱞᱟᱹᱭᱫᱟ ᱚᱱᱮ ᱟᱹᱜᱤᱨ ᱠᱟᱛᱮᱫ ᱵᱟᱯᱞᱟ ᱾
ᱦᱮᱸ ᱱᱚᱣᱟ ᱠᱤᱱᱛᱩ ᱦᱮᱸ ᱾ ᱦᱮᱸ ᱠᱩᱰᱞᱤ ᱧᱟᱯᱟᱢ ᱫᱚ ᱚᱱᱮ ᱟᱹᱰᱤ ᱵᱟᱹᱲᱤᱡ ᱜᱮ ᱦᱩᱭᱩᱜ ᱠᱟᱱᱟ ᱟᱵᱚᱣᱟᱜ ᱥᱚᱢᱟᱡᱽ ᱨᱮ ᱾ ᱢᱮᱱ ᱠᱚᱨᱛᱮ ᱜᱮᱞᱮ ᱦᱮᱸ
ᱵᱟᱹᱲᱤᱡ ᱦᱩᱭᱩᱜ ᱠᱟᱱᱟ ᱟᱫᱚ ᱢᱤᱫ ᱯᱚᱠᱠᱷᱮ ᱴᱷᱤᱠ ᱜᱮᱭᱟ ᱟᱫᱚ ᱚᱱᱟ ᱫᱚ ᱟᱭᱟᱜ ᱱᱤᱡᱮᱨᱟᱜ ᱠᱷᱩᱥᱤᱛᱮ ᱵᱟᱯ ᱵᱟᱯᱞᱟᱜᱼᱟᱭ ᱚᱱᱟ ᱦᱚᱸ ᱴᱷᱤᱠ ᱜᱮᱭᱟ ᱠᱤᱱᱛᱩ ᱟᱫᱚ ᱚᱱᱟ ᱡᱤᱱᱤᱥᱴᱟᱜ ᱫᱚ ᱠᱚᱨᱟᱣ ᱫᱚᱵᱚᱱ ᱴᱷᱤᱠ ᱜᱮᱭᱟ ᱠᱤᱱᱛᱩ ᱟᱫᱚ ᱩᱱᱠᱩ ᱫᱚ ᱟᱫᱚ, ᱚᱱᱟ ᱡᱤᱱᱤᱥ ᱴᱟᱜᱫᱚ ᱵᱷᱟᱜᱤ ᱵᱟᱝᱠᱚ ᱥᱟᱵ ᱫᱚᱦᱚᱭᱮᱫ ᱫᱚ ᱩᱱᱤᱭᱟᱜ ᱫᱚ ᱠᱚᱨᱟᱭᱟᱭ ᱴᱷᱤᱠ ᱜᱮᱭᱟ ᱩᱱᱤ ᱵᱟᱯᱞᱟᱭᱮᱱᱟᱭ ᱠᱚᱢ ᱵᱚᱭᱚᱥᱨᱮ ᱵᱟᱯᱞᱟᱭᱮᱱᱟᱭ ᱾ ᱦᱮᱸ ᱩᱱᱤᱭᱟᱜ ᱵᱚᱭᱮᱥ ᱵᱟᱝ ᱦᱩᱭ ᱠᱟᱱ ᱛᱟᱭᱟ ᱩᱱᱤ ᱵᱟᱯᱞᱟᱭᱮᱱᱟ ᱾ ᱟᱫᱚ ᱩᱱᱤᱭᱟᱜ ᱵᱚᱭᱮᱥ ᱦᱚᱭ ᱛᱮᱫᱚ ᱟᱫᱚ ᱩᱱᱤ ᱟᱫᱚ ᱚᱱᱟ ᱦᱤᱥᱟᱹᱵ ᱪᱮᱛᱟᱱ ᱨᱮ ᱩᱱᱤ ᱪᱮᱛᱟᱱ ᱨᱮ ᱠᱳᱱᱳ, ᱤᱭᱟᱹ ᱵᱟᱭ ᱛᱟᱦᱮᱱ ᱛᱟᱭᱟ ᱟᱫᱚ ᱯᱩᱨᱟᱹ ᱴᱟᱱ ᱵᱟᱝ ᱛᱟᱦᱮᱱ ᱛᱟᱭᱟ ᱟᱫᱚ ᱦᱩᱸ
ᱟᱭᱳ ᱵᱟᱵᱟ ᱠᱚ ᱡᱚᱱᱢᱚ ᱟᱠᱟᱫ ᱵᱚᱱᱟ ᱡᱮᱦᱮᱛᱩ ᱚᱱᱟ ᱩᱱᱠᱩ ᱠᱚ ᱵᱟᱯᱞᱟ ᱫᱟᱲᱮᱭᱟᱵᱚ ᱵᱚᱱᱟ ᱟᱵᱚᱣᱟᱜ ᱱᱤᱡᱮᱨᱟᱜ ᱠᱩᱥᱤ ᱛᱮᱵᱚᱱ ᱟᱹᱜᱩᱭᱮᱫ ᱠᱚᱣᱟ ᱦᱮᱸ ᱡᱩᱤᱢ ᱠᱩᱥᱤᱣᱟᱭᱟ ᱰᱮᱝᱜᱟᱹᱭᱟᱹ ᱜᱩᱲᱤ ᱜᱤᱫᱽᱨᱟᱹ ᱟᱫᱚ ᱥᱟᱵ ᱠᱟᱜ ᱢᱮ, ᱛᱟᱞᱮ ᱟᱭᱳ ᱵᱟᱵᱟ ᱞᱮᱭᱟᱠᱤᱱ ᱢᱮ ᱥᱟᱹᱜᱩᱱ ᱵᱟᱯᱞᱟ ᱾ ᱟᱠᱤᱨ ᱜᱮ ᱦᱩᱭᱩᱜᱼᱟ ᱠᱤᱱᱛᱩ ᱱᱚᱝᱠᱟ ᱫᱚ ᱵᱟᱝ ᱱᱤᱡᱮᱨᱟᱜ‌, ᱠᱩᱥᱤ ᱪᱚ ᱤᱫᱤᱢᱤᱧ ᱤᱫᱤᱢᱤᱧ ᱚᱱᱠᱟ ᱚᱱᱠᱟ ᱟᱹᱰᱤ ᱢᱟᱱᱮ ᱟᱵᱚ ᱥᱚᱢᱟᱡᱽ ᱨᱮ ᱚᱱᱠᱟ ᱦᱩᱭᱩᱜ ᱠᱟᱱᱟ ᱾ ᱱᱚᱣᱟ ᱠᱤᱱᱛᱩ ᱚᱱᱮ, ᱵᱮᱥ ᱵᱟᱝ ᱦᱩᱭᱩᱜ ᱠᱟᱱᱟ ᱟᱨ ᱡᱟᱦᱟᱸ ᱵᱤᱱ ᱢᱮᱱᱫᱟ ᱡᱟᱦᱟᱸ ᱟᱴᱷᱨᱚ ᱵᱚᱪᱷᱚᱨ ᱢᱟᱱᱮ ᱢᱤᱫᱴᱤᱡ ᱠᱩᱲᱤ ᱜᱤᱫᱟᱹᱨ ᱟᱱᱟ ᱢᱟᱱᱮ ᱱᱤᱨᱫᱤᱥᱴᱚ ᱢᱤᱫᱴᱤᱡ ᱵᱚᱭᱮᱥ ᱦᱩᱭ ᱦᱩᱭ ᱞᱮᱠᱷᱟᱡ ᱜᱮ ᱛᱟᱯᱚᱨᱚ ᱵᱟᱯᱞᱟ ᱵᱷᱟᱞᱤᱜᱼᱟ ᱟᱵᱚᱣᱟᱜ ᱾
ᱵᱷᱟᱜᱤᱜᱼᱟ ᱟᱫᱚ ᱢᱤᱫᱤᱥᱚ ᱢᱤᱫᱴᱟᱝ ᱵᱚᱭᱮᱥ ᱨᱮ ᱵᱟᱝ ᱦᱩᱭ ᱞᱮᱠᱷᱟᱱ, ᱠᱷᱟᱱ ᱩᱱᱤ ᱦᱚᱸ ᱟᱫᱚ ᱪᱟᱯ ᱪᱟᱯ ᱯᱟᱲᱟᱣᱟ ᱥᱚᱝᱥᱟᱨ ᱨᱮᱱᱟᱜ ᱪᱟᱯ ᱯᱟᱲᱟᱣᱟ ᱡᱩᱫᱤ ᱵᱟ ᱯᱞᱟᱜ ᱟᱭ ᱯᱚᱱᱨᱚ ᱵᱚᱪᱷᱚᱨ ᱨᱮ ᱵᱟᱯᱞᱟᱭ ᱥᱚᱝᱥᱟᱨ ᱨᱮᱱᱟᱜ ᱪᱟᱯ ᱯᱟᱲᱟᱣᱟᱭᱟ ᱟᱨ ᱵᱟᱯᱞᱟ ᱞᱮᱠᱷᱟᱱ ᱜᱮ ᱟᱫᱚ ᱠᱟᱹᱢᱤ ᱫᱚ ᱦᱩᱭᱩᱜ ᱛᱟᱢ ᱜᱮᱭᱟ ᱵᱟ ᱯᱞᱟ ᱠᱟᱱᱟᱢ ᱢᱟᱱᱮ ᱟᱢᱫᱚ ᱟᱫᱚ ᱟᱢᱟᱜ ᱢᱤᱫᱴᱟᱝ ᱥᱚᱝᱥᱟᱨ ᱟᱞᱟᱫᱟ ᱦᱩᱭᱮᱱ ᱛᱟᱢᱟ ᱟᱨ ᱱᱤᱡᱮ ᱞᱮᱠᱟᱜᱮ ᱧᱮᱞ ᱦᱩᱭᱩᱜ ᱛᱟᱢᱟ ᱡᱷᱚᱛᱚ ᱠᱤᱪᱷᱩ ᱟᱨ ᱠᱟᱹᱢᱤ ᱦᱩᱭᱩᱜ ᱛᱟᱢᱟ ᱢᱟᱴᱷᱚ ᱠᱷᱮᱛ ᱠᱟᱹᱢᱤ ᱦᱚᱸ ᱠᱤᱪᱷᱩ ᱫᱚ ᱪᱟᱞᱟᱣ ᱦᱩᱭᱩᱜᱼᱟ ᱾ ᱠᱟᱨᱚᱱ ᱟᱵᱚᱣᱟᱜ ᱫᱚ ᱩᱱᱟᱹᱜᱴᱟ ᱤᱭᱟᱹ ᱫᱚ ᱵᱟᱝ ᱠᱮᱴᱮᱡ ᱜᱮᱛᱟ ᱵᱚᱱᱟ ᱩᱱᱟᱹᱜ ᱫᱚ ᱵᱟᱝ ᱠᱮᱴᱮᱡ ᱜᱮ ᱞᱟᱦᱟ ᱠᱷᱚᱱᱜᱮ ᱟᱵᱚᱨᱮᱱ ᱠᱚᱫᱚ ᱩᱱᱟᱹᱜ ᱫᱚ ᱵᱟᱝ ᱠᱚ ᱤᱭᱟᱹ ᱜᱮᱭᱟ ᱟᱫᱚ ᱤᱡᱮ ᱫᱷᱤᱨᱮ ᱫᱷᱤᱨᱮ ᱛᱮ, ᱛᱩᱵᱩ ᱟᱹᱰᱤ ᱠᱚ ᱵᱩᱡᱽ ᱟᱹᱜᱩ ᱟᱠᱟᱫ ᱛᱮ ᱟᱹᱰᱤ ᱠᱤᱪᱷᱩ ᱠᱚ ᱥᱩᱫᱷᱟᱹᱣ ᱟᱠᱟᱫ ᱛᱟᱠᱚᱣᱟ ᱦᱚᱲ ᱾
ᱦᱮᱸ ᱾ ᱡᱮᱢᱚᱱ ᱜᱤᱫᱟᱹᱨ ᱠᱚ ᱡᱩᱫᱤ ᱦᱩᱭᱩᱜ ᱟᱠᱚ ᱩᱱᱠᱩ ᱠᱚ ᱚᱱᱟ ᱴᱷᱤᱠ ᱴᱷᱟᱠ ᱦᱮᱸ, ᱦᱮᱸ ᱩᱱ ᱫᱚ ᱟᱞᱤᱧ ᱾
ᱛᱮᱜᱮ ᱵᱟᱭ ᱴᱷᱟᱶᱮᱱ ᱛᱟᱭᱟ ᱛᱟᱦᱚᱞᱮ ᱩᱱᱤ ᱫᱚ ᱚᱱᱟ ᱴᱟᱭᱤᱢ ᱫᱚ ᱦᱟᱨᱟᱜ ᱨᱮᱱᱟᱜ ᱵᱚᱭᱮᱥ ᱛᱟᱭ ᱾ ᱦᱟᱨᱟᱜ ᱨᱮᱱᱟᱜ ᱦᱚᱲᱢᱚ ᱠᱚ ᱦᱩᱭᱩᱜ ᱛᱟᱭᱟ ᱵᱷᱟᱜᱤ ᱚᱱᱟ ᱨᱮᱱᱟᱜ ᱵᱚᱭᱮᱥ ᱛᱟᱭᱟ ᱩᱱᱤ ᱚᱱᱟ ᱴᱤᱢ ᱨᱮ ᱩᱱᱤ ᱦᱟᱱᱟ ᱠᱟᱹᱢᱤ ᱨᱮᱱᱟᱜ ᱪᱟᱯᱮ ᱧᱟᱢ ᱮᱫᱟ ᱛᱟᱦᱚᱞᱮ ᱩᱱᱤ ᱫᱚ ᱟᱫᱚ ᱛᱟᱦᱚᱞᱮ ᱠᱷᱟᱱ ᱜᱮ ᱟᱫᱚ ᱨᱳᱜᱽ ᱟᱡᱟᱨ ᱯᱟᱲᱟᱣᱟᱭ ᱠᱟᱱᱟ ᱵᱤᱵᱷᱤᱱᱱᱚ ᱨᱚᱠᱚᱢ᱾
ᱦᱮᱸ ᱡᱮᱢᱚᱱ ᱠᱚ ᱠᱚᱢ ᱵᱚᱭᱮᱥ ᱨᱮ ᱵᱟᱯᱞᱟᱜ ᱟᱭ ᱜᱤᱫᱟᱹᱨ ᱠᱚ ᱟᱥᱩᱞ ᱞᱟᱜᱤᱜ᱾ ᱛᱮᱭᱟᱜ ᱟᱹᱰᱤ ᱠᱤᱪᱷᱩ ᱨᱳᱜᱽ ᱦᱩᱭᱩᱜᱼᱟ ᱩ ᱴᱷᱤᱠᱴᱷᱟᱠ ᱢᱟᱱᱮ ᱦᱮᱸ ᱦᱮᱸ
ᱛᱟᱦᱚᱞᱮ ᱠᱷᱟᱱ ᱜᱮ ᱟᱫᱚ ᱠᱷᱟᱹᱯᱟᱹᱨᱤ ᱦᱩᱭᱩᱜᱼᱟ ᱦᱟᱹᱱᱤ ᱞᱟᱹᱭᱟᱭ ᱡᱟᱦᱟᱸᱭ ᱵᱟᱯᱞᱟᱭᱟ ᱩᱱᱤ ᱞᱟᱹᱭ ᱟᱢ ᱟᱢᱫᱚ ᱫᱤᱱᱜᱮ ᱨᱳᱜᱽ ᱛᱟᱢ ᱦᱟᱱᱟ ᱛᱟᱢ ᱱᱚᱣᱟ ᱛᱟᱢ ᱚᱱᱠᱟ ᱠᱚ ᱞᱟᱹᱭᱟ᱾
ᱦᱮᱸ
ᱛᱟᱦᱮᱞᱮ ᱠᱷᱟᱱᱜ ᱜᱮ ᱟᱫᱚ ᱵᱟᱹᱜᱤ ᱭᱟᱠᱚᱣᱟ ᱟᱫᱚ ᱥᱟᱠᱟᱢ ᱚᱲᱮᱡ ᱾
ᱦᱮᱸ
ᱜᱚᱝᱠᱮ ᱟᱸᱡᱚᱢ ᱵᱤᱱ ᱦᱮᱸ ᱢᱤᱫᱴᱟᱱ ᱡᱤᱱᱤᱥ ᱩᱭᱦᱟᱹᱨ ᱵᱤᱱ ᱡᱮ ᱩᱱ ᱫᱷᱟᱨᱟ ᱫᱚ ᱥᱟᱠᱟᱢ ᱚᱲᱮᱡ ᱡᱤᱱᱤᱥ ᱴᱟᱜ ᱫᱚ ᱟᱸᱡᱚᱢ ᱦᱩᱭᱩ ᱠᱟᱱᱟ ᱫᱟᱫᱩ ᱴᱟᱠᱩ ᱛᱟᱠᱚ ᱴᱷᱮᱱ ᱜᱮ ᱟᱸᱡᱚᱢ ᱦᱩᱭ ᱟᱠᱟᱱᱟ ᱡᱮ ᱢᱤᱫᱴᱟᱝ ᱥᱟᱠᱟ ᱚᱲᱮᱡ ᱦᱩᱭ ᱠᱟᱱᱟ ᱚᱱᱟ ᱟᱛᱳ ᱨᱮ ᱦᱩᱭ ᱠᱟᱱᱟ᱾ ᱟᱫᱚ ᱪᱮᱫᱮᱠᱟ ᱦᱩᱭ ᱠᱟᱱᱟ ᱚᱱᱟ ᱫᱚ ᱵᱟᱝᱠᱚ ᱵᱟᱲᱟᱭᱟ᱾ ᱪᱤᱜᱠᱟ ᱦᱩᱭᱩ ᱠᱟᱱᱟ ᱚᱱᱟ ᱫᱚ ᱵᱟᱝᱠᱚ ᱵᱟᱲᱟᱭᱟ ᱚᱱᱟ ᱫᱚ ᱱᱤᱡᱮ ᱦᱚᱲ ᱴᱷᱮᱱ ᱦᱚᱸ ᱵᱟᱲᱟᱭ ᱵᱟᱝ ᱛᱟᱦᱮᱸ ᱠᱟᱱᱟ ᱟᱫᱚ ᱱᱮᱛᱟᱨ ᱚᱱᱟ ᱡᱤᱱᱤᱥ ᱛᱮ ᱮᱢᱚᱱ ᱦᱩᱭ ᱠᱟᱱᱟ ᱥᱟᱠᱟᱢ ᱚᱲᱮ ᱡᱤᱱᱤᱥᱴᱟ ᱢᱟᱱᱮ ᱡᱷᱚᱛᱚ ᱪᱟ ᱵᱟᱪᱪᱟ ᱜᱤᱫᱽᱨᱟᱹ ᱦᱚ ᱠᱚ ᱵᱩᱡᱽ ᱠᱟᱫᱟ ᱥᱟᱠᱟᱢ ᱚᱲᱮᱡ ᱢᱟᱱᱮ ᱪᱮᱫ ᱡᱟᱦᱟᱱᱟᱜ ᱨᱮᱜᱮ ᱠᱟᱹᱴᱤᱡ ᱠᱷᱟᱹᱯᱟᱹᱨᱤ ᱞᱮᱠᱷᱟᱱ ᱜᱮ ᱞᱟᱹᱭ ᱟᱠᱚ ᱥᱟᱠᱟᱢ ᱤᱧ ᱚᱲᱮᱡᱟ᱾ ᱥᱚᱝᱥᱟᱨ ᱨᱮ ᱡᱟᱦᱟᱱᱟᱜ ᱥᱟᱢᱟᱱᱱᱚ ᱚᱥᱟᱱᱛᱤ ᱢᱤᱫᱴᱟᱝ ᱦᱩᱭᱩᱜ ᱞᱮᱠᱷᱟᱱ ᱜᱮ, ᱟᱫᱚ ᱠᱚ ᱞᱟᱹᱭᱟ ᱥᱟᱠᱟᱢ ᱤᱧ ᱚᱲᱮᱡᱟ ᱾ ᱟᱹᱰᱤ ᱪᱮᱝᱠᱟ ᱪᱮᱝᱠᱟ ᱠᱚ ᱡᱟᱦᱟᱸ ᱥᱳᱥᱟᱞ ᱢᱤᱰᱤᱭᱟ ᱨᱮ ᱵᱷᱟᱭᱨᱟᱞᱚᱜ ᱠᱟᱱᱟ ᱩᱱᱠᱩ ᱟᱹᱰᱤ ᱠᱚᱢ ᱵᱚᱭᱚᱥ ᱠᱚ ᱩᱱᱠᱩ ᱥᱟᱠᱟᱢ ᱠᱚ ᱚᱲᱮᱡ ᱮᱫᱟ ᱾
ᱦᱮᱸ ᱟᱨ ᱥᱳᱥᱟᱞ ᱢᱤᱰᱤᱭᱟ ᱢᱮᱱ ᱮᱫᱟᱵᱤᱱ ᱥᱳᱥᱟᱞ ᱢᱤᱰᱤᱭᱟ ᱵᱚᱞᱛᱮ ᱱᱤᱛᱳᱜ ᱫᱚ ᱥᱟᱵ ᱠᱟᱜ ᱵᱤᱱ ᱡᱟᱦᱟᱸ ᱨᱮᱜᱮ ᱟᱵᱚ ᱠᱚᱲᱟ ᱥᱟᱱᱛᱟᱲ ᱠᱚᱲᱟ ᱜᱤᱫᱨᱟᱹ ᱠᱩᱲᱤ ᱜᱤᱫᱽᱨᱟᱹ ᱠᱚ ᱚᱱᱟ ᱜᱚᱞ ᱵᱟᱲᱟᱭᱟ ᱠᱚ ᱥᱟᱵᱮᱜ ᱠᱤᱱᱟ ᱠᱚ ᱡᱩᱫᱤ ᱦᱳᱭ ᱛᱚ ᱩᱱᱠᱩᱣᱟᱜ ᱯᱷᱮᱥᱵᱩᱠ ᱠᱚᱨᱮ ᱠᱚ ᱟᱲᱟᱜᱮᱫ ᱛᱟᱠᱚᱣᱟ ᱡᱟᱦᱟᱸ ᱠᱚᱨᱮ ᱦᱮᱸ ᱚᱱᱟ ᱠᱤᱱᱛᱩ ᱚᱱᱟ ᱫᱚ ᱟᱹᱰᱤ ᱢᱟᱱᱮ ᱯᱨᱚᱵᱷᱟᱵᱽ ᱯᱟᱲᱟᱜ ᱠᱟᱱ ᱛᱟᱵᱚᱱᱟ ᱾ ᱟᱵᱚ ᱟᱨ ᱪᱮᱫ ᱚᱞ ᱠᱟᱝ ᱠᱟᱱᱟ ᱥᱟᱱᱛᱟᱞᱤ ᱯᱨᱳᱜᱨᱟᱢ ᱵᱟᱠᱷᱟᱡ ᱥᱟᱣ ᱦᱮᱸ ᱦᱮᱸ ᱥᱟᱱᱛᱟᱞᱤ ᱯᱨᱳᱜᱨᱟᱢ ᱵᱟᱠᱷᱡ ᱡᱟᱦᱟᱸ ᱥᱟᱛᱟᱞ ᱡᱟᱦᱱᱟᱜ ᱜᱮ ᱠᱚᱢᱤᱱᱤᱴᱤ ᱠᱚ ᱚᱞ ᱠᱟᱫ ᱛᱟᱠᱚ ᱚᱱᱟ ᱠᱤᱱᱛᱩ ᱚᱱᱟ ᱠᱚ ᱚᱞ ᱠᱚᱫᱚ ᱟᱵᱚ ᱱᱤᱡᱮᱜ ᱜᱮ ᱵᱩᱡᱽ ᱞᱟᱜᱟᱣ ᱟᱵᱚᱱᱟ ᱾ ᱢᱤᱫᱴᱤᱡ ᱤᱧ ᱧᱮᱞ ᱫᱟᱹᱧ ᱦᱮᱸ ᱠᱩᱲᱤ ᱜᱤᱫᱽᱨᱟᱹ ᱮ ᱯᱷᱮᱥᱵᱩᱠ ᱨᱮ ᱦᱮ ᱦᱮ ᱢᱤᱫᱴᱮᱱ ᱠᱩᱲ ᱜᱤᱫᱽᱨᱟᱹ ᱯᱷᱮᱥᱵᱩᱠ ᱨᱮᱧ ᱧᱮ
ᱡᱩᱣᱟᱹᱱ ᱡᱩᱣᱟᱹᱱ ᱠᱚᱲᱟ ᱜᱤᱫᱽᱨᱟᱹ ᱠᱩᱲᱤ ᱜᱤᱫᱽᱨᱟᱹ ᱛᱟᱦᱮᱸ ᱞᱮᱠᱷᱟᱱ, ᱡᱩᱣᱟᱹᱱ ᱠᱚᱲᱟ ᱜᱤᱫᱽᱨᱟᱹ ᱜᱚᱝᱠᱮ ᱞᱟᱹᱭ ᱮᱫᱟᱞᱤᱧ ᱡᱩᱣᱟᱹᱱ ᱠᱚᱲᱟ ᱜᱤᱫᱽᱨᱟᱹ ᱠᱩᱲᱤ ᱜᱤᱫᱽᱨᱟᱹ ᱛᱟᱦᱮᱸ ᱠᱟᱱ ᱩᱱᱠᱩ ᱫᱚᱠᱚ ᱧᱟᱯᱟᱢ ᱜᱮᱭᱟ ᱩᱱᱠᱩ ᱫᱚ ᱟᱴᱚᱜ ᱵᱟᱝ ᱜᱟᱱᱚᱜᱼᱟ ᱾
ᱦᱮᱸ ᱦᱮᱸ
ᱢᱟᱱᱮ ᱢᱤᱫᱴᱟᱝ ᱚᱱᱟ ᱵᱚᱭᱮᱥ ᱨᱮᱱᱟᱜ ᱦᱚᱸ ᱫᱳᱥ ᱫᱳᱥ ᱵᱤᱱ ᱞᱟᱹᱭ ᱫᱟᱲᱮᱭᱟᱜᱼᱟ ᱾ ᱵᱚᱭᱮᱥ ᱨᱮᱱᱟᱜ ᱫᱳ ᱟᱫᱚ ᱚᱱᱟ ᱵᱚᱭᱮᱥ ᱨᱮᱫᱚ ᱩᱱᱠᱩ ᱫᱚᱠᱚ ᱚᱱᱠᱟᱭ ᱜᱮᱭᱟ᱾ ᱟᱫᱚ ᱟᱫᱚ ᱩᱱᱠᱩ ᱦᱚ ᱮᱯ ᱛᱚ ᱟᱫᱚ ᱠᱟᱹᱴᱤᱡ ᱯᱷᱮᱢᱮᱞᱤ ᱦᱚᱸ ᱡᱩᱫᱤ ᱠᱟᱴᱤᱡ ᱜᱟᱭᱤᱰ ᱠᱚᱣᱟ, ᱩᱱᱠᱩ ᱛᱟᱦᱚᱞᱮ ᱠᱟᱹᱴᱤᱡ ᱠᱳ ᱥᱩᱫᱷᱨᱟᱹᱜᱼᱟ ᱚᱱᱟ ᱡᱤᱱᱤᱥᱴᱟᱜ ᱞᱟᱡᱟᱣ ᱛᱟᱦᱮᱱ ᱛᱟᱠᱚᱣᱟ᱾ ᱟᱫᱚ ᱚᱲᱟᱜ ᱨᱮᱦᱚᱸ ᱡᱩᱫᱤ ᱚᱲᱟᱜ ᱦᱚᱲᱟᱜ ᱦᱚ ᱡᱩᱫᱤ ᱚᱱᱟ ᱞᱟᱡᱟᱣ ᱵᱟᱝ ᱛᱟᱦᱮᱱᱟ ᱚᱲᱟᱜ ᱦᱚᱲᱟᱜ ᱦᱚᱸ ᱡᱩᱫᱤ ᱚᱱᱟ ᱞᱟᱡᱟᱣ ᱵᱟᱝ ᱛᱟᱦᱮᱱᱟ, ᱛᱟᱦᱚᱞᱮ ᱠᱷᱟᱱ ᱜᱮ ᱟᱫᱚ ᱩᱱᱤ ᱫᱚ ᱟᱫᱚ ᱵᱤᱥᱤ ᱵᱟᱹᱲᱛᱤ ᱤᱫᱤᱭᱟᱭ ᱩᱠᱩᱨ ᱪᱮᱫ ᱦᱚᱸᱛᱚ ᱵᱟᱝᱠᱚ ᱢᱤᱛᱟᱹᱧ ᱠᱟᱱᱟ ᱦᱩᱭ ᱪᱚᱣᱟᱜ ᱢᱮ᱾ ᱟᱫᱚ ᱛᱟᱦᱚᱞᱮ ᱠᱷᱟᱱ ᱜᱮ ᱟᱫᱚ ᱱᱩᱠᱩ ᱠᱚ ᱧᱟᱢᱮᱫ ᱠᱚᱣᱟ ᱟᱫᱚ ᱱᱩᱠᱩ ᱠᱚ ᱵᱷᱟᱭᱨᱟᱞᱮᱫ ᱠᱚᱣᱟ ᱱᱩᱠᱩ ᱠᱚ ᱟᱫᱚ ᱩᱱᱠᱩ ᱦᱚᱸᱠᱚ ᱵᱷᱟᱭᱨᱟᱞᱮᱫ ᱠᱚᱣᱟ ᱡᱮ ᱵᱤᱵᱤᱛᱟᱨ ᱵᱤᱵᱷᱤᱱᱱᱚ ᱨᱚᱠᱚᱢ ᱟᱹᱭᱤᱱ ᱠᱚ ᱩᱰᱩᱠ ᱠᱟᱱᱟ ᱾ ᱟᱹᱰᱤ ᱦᱚᱲ ᱠᱚ ᱪᱟᱞᱟᱠ ᱜᱮᱛ ᱛᱟᱵᱚᱱᱟ ᱢᱟᱹᱭ ᱵᱟᱹᱵᱩ ᱛᱟᱠᱚ ᱾ ᱩᱱᱠᱩ ᱟᱫᱚ ᱠᱚ ᱪᱤᱠᱟᱹᱭᱟ ᱤᱧ ᱫᱩᱧ ᱞᱟᱹᱭᱟᱭ ᱤᱧ ᱤᱧ ᱪᱮᱛᱟᱱ ᱨᱮ ᱱᱟᱦᱟᱪᱟᱨᱮᱫ ᱛᱟᱦᱮᱸᱫ ᱠᱚ᱾ ᱛᱟᱦᱞᱚᱞᱮ ᱩᱱᱤ ᱡᱩᱫᱤ ᱵᱷᱤᱰᱭᱳ ᱠᱟᱛᱮᱫ ᱚᱱᱟ ᱵᱷᱤᱰᱭᱳᱟᱭ ᱛᱟᱦᱞᱮ ᱟᱡ ᱴᱮᱱ ᱢᱤᱫᱴᱟᱝ ᱯᱨᱩᱯᱷ ᱞᱮᱠᱟ ᱛᱟᱦᱮᱱ ᱠᱟᱱᱟ᱾ ᱚᱱᱟ ᱦᱚᱸ ᱢᱤᱫᱴᱟᱝ ᱴᱷᱤᱠ ᱟᱨ ᱠᱤᱱᱛᱩ ᱚᱱᱟ ᱩᱱᱠᱩ ᱠᱚ ᱟᱲᱟᱜᱮᱫ ᱠᱚᱣᱟ ᱟᱫᱚ ᱩᱱᱠᱩ ᱠᱚ ᱟᱲᱟᱜᱮᱫ ᱠᱚᱣᱟ ᱩᱱᱠᱩ ᱟᱨᱚ ᱪᱮᱱᱮᱞ ᱠᱚ ᱵᱷᱩᱲᱤᱭ ᱠᱟᱫᱟ᱾ ᱵᱤᱵᱷᱱᱱᱚ ᱨᱚᱠᱚᱢ ᱢᱟᱹᱭ ᱵᱟᱹᱵᱟ ᱛᱟᱠᱚ ᱪᱮᱱᱮᱞ ᱠᱚ ᱵᱷᱩᱲᱤᱭ ᱠᱟᱫ ᱛᱟᱵᱚᱱᱟ ᱱᱟᱠᱩ ᱞᱟᱹᱭᱫᱟ ᱤᱧ ᱡᱩᱫᱤᱧ ᱟᱲᱟᱜᱮᱭᱟ, ᱱᱚᱣᱟ ᱛᱟᱦᱚᱞᱮ ᱵᱷᱟᱭᱨᱟᱞ ᱞᱮᱠᱷᱟᱱ ᱢᱟᱱᱮ ᱤᱧᱟᱹᱜ ᱵᱷᱟᱜᱮ ᱠᱟᱹᱴᱤᱡ ᱵᱷᱤᱭᱩ ᱦᱤᱡᱩᱜ ᱛᱤᱧᱟ᱾ ᱢᱤᱫᱴᱟᱝ ᱤᱱᱠᱟᱢ ᱦᱩᱭᱩᱜ ᱛᱤᱧᱟ ᱵᱷᱟᱹᱜᱮ ᱠᱚ ᱴᱷᱟᱹᱤᱠᱟᱹᱧᱟᱹ ᱱᱚᱜ-ᱚᱱᱚᱝᱠᱟᱱ ᱡᱤᱱᱤᱥ᱾ ᱡᱮᱢᱚᱱ ᱡᱟᱦᱟᱸᱭ ᱠᱚ ᱨᱚᱥᱴᱮᱫ ᱠᱚᱣᱟ᱾ ᱩᱱᱠᱩ ᱨᱚ ᱡᱟᱦᱟᱸ ᱠᱚ ᱨᱳᱥᱴᱮᱫ ᱠᱚᱣᱟ ᱩᱱᱠᱩ ᱫᱚᱠᱚ ᱢᱚᱱᱮᱭᱫᱟ ᱡᱮ ᱟᱞᱮ ᱫᱚ ᱱᱩᱠᱩ ᱨᱳᱥᱴ ᱠᱟᱛᱮᱜ ᱜᱮ ᱱᱚᱣᱟ ᱪᱷᱟᱹᱯ ᱨᱤ ᱠᱚᱫᱚ ᱞᱮ ᱠᱚᱢ ᱫᱟᱲᱮᱭᱟᱜᱼᱟ᱾ ᱟᱨ ᱵᱟᱠᱤ ᱟᱨᱚ ᱠᱚ ᱡᱟᱦᱟᱸᱭ ᱢᱮᱱᱟᱜ ᱠᱚᱣᱟ ᱡᱟᱦᱟᱭ᱾
ᱦᱮᱸ᱾
ᱦᱮᱸ ᱚᱱᱟ ᱠᱚᱫᱚ ᱵᱟᱝ ᱦᱩᱭᱩᱜ ᱠᱟᱱᱟ, ᱛᱤᱱᱟᱹᱜ ᱠᱚ ᱨᱳᱥᱴ ᱮᱫ ᱠᱚᱣᱟ ᱩᱱᱟᱹᱜ ᱜᱮ ᱟᱨᱚ ᱵᱤᱥᱤ ᱠᱚ ᱠᱚᱨᱟᱣᱫᱟ᱾ ᱛᱩᱵᱩ ᱥᱩᱫᱷᱨᱟᱹᱣ ᱠᱟᱱᱟ ᱠᱚ ᱛᱩᱵᱩ ᱟᱹᱰᱤ ᱴᱟ ᱠᱚ ᱵᱩᱡ ᱠᱟᱫᱟ ᱚᱱᱟ ᱡᱤᱱᱤᱥ ᱴᱟᱜ ᱚᱱᱠᱟᱱ ᱵᱷᱟᱵᱽ ᱛᱮ ᱵᱟᱝ ᱠᱚᱨᱟᱣᱫᱟ᱾
ᱦᱮᱸ᱾ ᱫᱤᱭᱮᱯᱚᱨ ᱡᱮᱢᱚᱱ ᱟᱵᱚᱣᱟᱜ ᱵᱚᱝᱥᱚ, ᱵᱚᱝᱥᱚ
ᱦᱳᱭ᱾
ᱜᱤᱫᱽᱟᱹᱨ ᱠᱚ ᱡᱚᱠᱷᱚᱱ ᱦᱩᱭᱩᱜ ᱟᱠᱚ, ᱢᱟᱱᱮ ᱟᱵᱚᱣᱟᱜ ᱥᱚᱢᱟᱡᱽ ᱨᱮ ᱢᱮᱱ ᱟᱠᱚ ᱡᱮ ᱮᱸ, ᱢᱮᱱ ᱟᱠᱚ ᱡᱮ ᱚᱠᱚᱭ ᱞᱮᱠᱟᱱ ᱜᱤᱫᱟᱹᱨ ᱦᱩᱭᱱᱟ ᱟᱭᱳ ᱵᱟᱵᱟ ᱴᱷᱮᱡ ᱠᱷᱚᱱᱟᱜ ᱦᱮᱸ, ᱚᱱᱟ ᱠᱤᱱᱛᱩ ᱵᱤᱥᱟᱞ ᱚᱱᱟ ᱯᱚᱨᱤᱵᱮᱥ ᱥᱟᱞᱟᱜ ᱟᱵᱚ ᱡᱚᱯᱲᱟᱣ ᱢᱮᱱᱟᱜ ᱵᱚᱱᱟ᱾ ᱥᱮ ᱢᱟ ᱮ ᱪᱟᱸᱫᱳ ᱵᱚᱸᱜᱟ ᱜᱮ ᱱᱚᱝᱠᱟᱭ ᱜᱮ ᱱᱚᱠᱟᱭ ᱫᱚᱦᱚ ᱠᱟᱫ ᱵᱚᱱᱟᱭ ᱡᱮ ᱵᱚᱝᱥᱚ ᱢᱟᱱᱮ ᱴᱤ ᱜᱤᱫᱟᱹᱨ ᱦᱩᱭᱩᱜ-ᱟᱭ᱾ ᱛᱟᱯᱚᱨᱮ ᱟᱛ ᱟᱛᱳ ᱦᱚᱲ ᱠᱚ ᱠᱩᱞᱤᱭᱟᱠᱚ ᱡᱮ ᱪᱮᱫ ᱞᱮᱠᱟ ᱛᱟᱦᱞᱮ ᱪᱮᱫ ᱞᱮᱠᱟ ᱚᱠᱚᱭ ᱞᱮᱠᱟᱱ ᱜᱤᱫᱟᱹᱨ ᱦᱩᱭᱱᱟᱭ ᱥᱮ ᱟᱡ ᱜᱚᱜᱚ ᱞᱮᱠᱟ ᱥᱮ ᱟᱡ ᱵᱟᱵᱟ ᱞᱮᱠᱟ ᱥᱮ ᱟᱡ ᱢᱟᱢᱟ ᱞᱮᱠᱟ? ᱠᱟ ᱵᱟᱝ ᱠᱤᱱᱛᱩ ᱟᱹᱰᱤ ᱢᱟᱨᱟᱝ ᱟᱵᱚᱣᱟ ᱟᱵᱚᱣᱟᱜ ᱱᱚᱣᱟ ᱫᱷᱟ ᱛᱤ ᱯᱷᱩᱴᱮ ᱪᱟᱸᱫᱳ ᱵᱚᱸᱜᱟᱭ ᱮᱢ ᱟᱠᱟᱫ ᱵᱚᱱᱟᱭ᱾
ᱦᱮᱸ ᱥᱟᱭᱮᱱᱴᱤᱥᱴ ᱥᱟᱭᱮᱱᱥ ᱥᱮᱫ ᱛᱮᱫᱚ ᱧᱮᱞ ᱞᱮᱠᱷᱟᱱ ᱩᱱᱠᱩ ᱫᱚᱠᱚ ᱞᱟᱹᱭᱮᱫᱴᱫᱟ ᱥᱟᱭᱮᱱᱥ ᱨᱮᱱ ᱦᱚᱲ ᱫᱚᱠᱚ ᱞᱟᱹᱭᱫᱟ ᱚᱱᱟ ᱫᱚ ᱢᱤᱫᱴᱮᱱ ᱡᱤᱱ ᱦᱤᱡᱩᱜ ᱠᱟᱱ ᱛᱟᱭᱟ᱾ ᱢᱟᱱᱮ ᱟᱭᱟᱜ ᱡᱤᱱ ᱢᱟᱱᱮ ᱩᱝ ᱠᱩ ᱟᱭᱟᱜ ᱵᱚᱝᱥᱚ ᱨᱮᱱᱟᱜ ᱡᱤᱱ ᱡᱟᱦᱟᱸ ᱟ ᱩᱱᱤᱭᱟᱜ ᱵᱚᱝᱥᱚ ᱠᱚᱨᱮᱱᱟᱜ ᱡᱤᱱ ᱟᱨ ᱡᱟᱦᱟᱸᱭ ᱡᱟᱦᱟᱸᱭ ᱢᱟᱹᱭ ᱵᱟᱯᱞᱟ ᱠᱟᱱᱟ ᱡᱟᱦᱟᱸᱭ ᱵᱟᱹᱵᱩ ᱵᱟᱯᱞᱟ ᱠᱟᱱᱟ ᱠᱤᱱ ᱩᱱᱠᱤᱱᱟᱜ ᱵᱟᱨᱭᱟ ᱡᱤᱱ ᱢᱤᱞᱚᱱᱚᱜ-ᱟ ᱟᱫᱚ ᱟᱫᱚ ᱟᱫᱚ ᱱᱩᱭᱟᱜ ᱡᱤᱱ ᱱᱩᱭᱟᱜ ᱡᱤᱱ ᱥᱮᱫ ᱦᱚᱸ ᱦᱮᱡ ᱫᱟᱲᱮᱭᱟᱜ-ᱟ ᱵᱟᱹᱵᱩ ᱥᱮᱫ ᱦᱚᱸ ᱟᱨ ᱢᱟᱹᱭ ᱢᱟᱹᱭᱟᱜ ᱡᱤᱱ ᱥᱮᱫ ᱩᱱᱤᱭᱟᱜ ᱵᱚᱝᱥᱚ ᱨᱮᱱᱟᱜ ᱡᱤᱱᱤᱥᱮᱜ ᱦᱚᱸ ᱦᱮᱡ ᱫᱟᱲᱮᱜ-ᱟ, ᱟᱫᱚ ᱚᱱᱟᱛᱮ ᱟᱫᱚ ᱩᱱᱠᱩ ᱫᱚ ᱟᱫᱚ ᱚᱱᱠᱟ ᱜᱮ ᱠᱚ ᱤᱫᱤᱭᱟ ᱛᱤ ᱡᱟᱸᱜᱟ ᱠᱚ ᱤᱭᱟᱹ ᱠᱚ ᱢᱮᱫ ᱢᱩᱴᱷᱟᱹᱱ ᱠᱚ᱾ ᱦᱚᱭᱛᱳ ᱢᱟᱹᱭ ᱥᱮᱡ-ᱮ ᱤᱫᱤᱭᱟ ᱦᱚᱭᱛᱚ ᱵᱵᱩ ᱥᱮᱡ ᱤᱫᱤᱭᱟ᱾
ᱦᱮᱸ᱾ ᱠᱤᱱᱛᱩ ᱵᱟᱨᱭᱟ ᱥᱟᱜ ᱵᱤᱱ ᱢᱤᱫᱴᱤᱡ ᱜᱚᱜᱚ ᱨᱤᱡ ᱵᱟᱨᱟᱭᱟ ᱜᱤᱫᱟᱹᱨ ᱡᱤᱢᱠᱤ ᱠᱤᱱ ᱡᱤᱢᱠᱤᱱ ᱦᱩᱭᱱᱟᱠᱤᱱ ᱥᱟᱜ ᱵᱤᱱ ᱱᱚᱸᱰᱮ ᱵᱤᱱ ᱫᱚᱦᱚ ᱛᱮᱭᱟ ᱢᱤᱫᱴ ᱟᱹᱛᱩ ᱚᱲᱟᱜ ᱨᱮ ᱟᱨ ᱢᱤᱫᱴᱤᱡ ᱵᱟᱭᱨᱮ ᱨᱮ᱾ ᱠᱤᱱᱛᱩ ᱩᱱᱠᱤᱱᱟᱜ ᱟᱞᱟᱫᱟ ᱫᱷᱤ ᱦᱩᱭᱩᱜ ᱛᱟᱹᱠᱤᱱᱟ ᱦᱮᱸ ᱥᱮ ᱥᱤᱠᱠᱷᱟ ᱚᱸᱰᱮ ᱟᱹᱰᱤ ᱢᱟᱨᱟᱝ ᱛᱚᱯᱷᱟᱛ ᱢᱮᱱᱟᱜ-ᱟ᱾
ᱛᱚᱯᱷᱟᱛ ᱫᱚ ᱢᱮᱱᱟᱜ ᱜᱮᱭᱟ ᱟᱛᱳ ᱟᱨ ᱟᱛᱳ ᱚᱲᱟᱜ ᱨᱮᱱ ᱢᱤᱫᱴᱟᱝ ᱥᱤᱠᱠᱷᱟ ᱟᱨ ᱵᱟᱭᱨᱮ ᱨᱮᱱ ᱥᱤᱠᱠᱷᱟ ᱫᱚ ᱟᱹᱰᱤᱜᱮ ᱛᱚᱯᱷᱟᱛ ᱜᱮᱭᱟ᱾ ᱟᱛᱳ ᱚᱲᱟᱜ ᱨᱮᱱ ᱫᱚ ᱚᱱᱟ ᱡᱤᱱᱤᱥ ᱠᱚ ᱵᱟᱵᱚᱱ ᱵᱩᱡᱽ ᱫᱟᱲᱮᱭᱟᱜᱼᱟ᱾ ᱚᱯᱷᱤᱥ ᱟᱫᱟᱞᱚᱛ ᱡᱤᱱᱤᱥ ᱦᱚᱸ ᱩᱱᱟᱹᱜᱴᱟ ᱵᱟᱵᱚᱱ ᱵᱩᱡᱟ, ᱵᱟᱵᱚᱱ ᱪᱟᱞᱟᱜᱼᱟ, ᱵᱟᱝ ᱠᱚ ᱪᱟᱞᱟᱜᱼᱟ ᱚᱲᱟᱜ ᱠᱚᱨᱮ ᱜᱮᱵᱚᱱ ᱛᱟᱦᱮᱱᱟ ᱡᱚᱢ ᱟᱵᱚᱱ, ᱧᱩᱭᱟᱵᱚᱱ ᱠᱷᱮᱞ ᱠᱷᱮᱞ ᱠᱚ ᱤᱭᱟᱹ ᱠᱚ ᱚᱱᱠᱟ ᱠᱟᱛᱮ ᱜᱮ ᱫᱤᱱ ᱠᱟᱴᱟᱜᱼᱟ᱾ ᱚᱞᱚᱜ ᱯᱟᱲᱦᱟᱣ ᱦᱚᱸ ᱦᱩᱭᱩᱜᱼᱟ᱾ ᱟᱫᱚ ᱟᱨ ᱡᱟᱦᱟᱭ ᱵᱟᱭᱨᱮ ᱨᱮ ᱛᱟᱦᱮᱱ ᱩᱱᱤ ᱫᱚᱭ ᱵᱤᱵᱷᱤᱱᱱᱚ ᱨᱚᱠᱚᱢ ᱦᱚᱲ ᱥᱚᱸᱜᱮᱭ ᱢᱮᱥᱟᱜ-ᱟᱭ᱾ ᱟᱫᱚ ᱠᱤᱪᱷᱩ ᱫᱚᱠᱚ ᱠᱤᱪᱷᱩ ᱫᱚᱠᱚ ᱟᱫᱚᱠᱚ ᱵᱚᱫᱢᱟᱥ ᱜᱚᱫᱚᱜ-ᱟ ᱠᱤᱪᱷᱩ ᱟᱵᱚᱨᱮᱱ ᱢᱟᱹᱭ ᱵᱟᱹᱵᱩ ᱛᱟᱠᱚ ᱩᱱᱠᱩ ᱟᱫᱚ ᱠᱚ ᱦᱚᱲᱟᱜ ᱤᱭᱟᱹ ᱛᱮᱠᱚ ᱪᱟᱞᱟᱜ-ᱟ, ᱟᱫᱚ ᱩᱱᱠᱩ ᱫᱚ ᱦᱟᱱᱟ ᱵᱚᱫᱢᱟᱥᱤ ᱠᱟᱹᱢᱤ ᱜᱮᱭ ᱠᱚᱭ ᱫᱚ ᱦᱟᱱᱟ ᱱᱚᱣᱟ ᱠᱚ ᱤᱭᱟᱹ ᱠᱚ ᱥᱟᱵ ᱡᱚᱠᱟᱝ ᱡᱟᱦᱟᱱ ᱱᱮᱥᱟ ᱠᱚ ᱦᱳᱭᱳᱜ ᱠᱟᱱᱟ, ᱦᱟᱺᱰᱤ ᱯᱟᱹᱣᱨᱟᱹ ᱧᱩ, ᱯᱟᱹᱣᱨᱟᱹ ᱠᱚ ᱧᱩ ᱡᱟᱦᱟᱸ ᱚᱱᱮ ᱜᱩᱴᱠᱟ ᱡᱤᱱᱤᱥ ᱠᱚ ᱚᱱᱟ ᱠᱚᱠᱚ ᱥᱟᱵ ᱡᱚᱝ ᱠᱟᱱᱟ ᱟᱨ ᱠᱤᱪᱷᱩ ᱫᱚ ᱡᱟᱦᱟᱸᱭ ᱠᱚ ᱠᱟᱹᱴᱤᱡ ᱠᱚ ᱪᱟᱞᱟᱠ ᱧᱚᱜ ᱜᱮᱭᱟᱹ ᱯᱷᱮᱢᱮᱞᱤ ᱠᱷᱚᱱ ᱠᱚ ᱦᱟᱱᱟ ᱱᱚᱣᱟ ᱠᱚ ᱤᱭᱟᱹ ᱟᱹᱜᱩᱣᱟ ᱠᱚ ᱠᱟᱱᱟ ᱠᱟᱹᱴᱤᱡ ᱠᱷᱚᱱ,
ᱦᱮᱸ
ᱟᱫᱚ ᱩᱱᱠᱩ ᱫᱚ ᱩᱱᱠᱩ ᱟᱫᱚᱠᱚ ᱚᱱᱟᱠᱚᱫᱚ ᱠᱚ ᱞᱟᱹᱭᱟ ᱵᱟᱝ ᱪᱟᱞᱟᱣ ᱜᱮ ᱴᱷᱤᱠᱟ᱾ ᱩᱱᱠᱩ ᱫᱚ ᱠᱚᱨᱟᱣ ᱦᱚᱪᱚᱟᱭ ᱢᱮ᱾ ᱩᱱᱤ ᱥᱚᱸᱜᱮ ᱫᱚ ᱵᱟᱹᱧ ᱢᱮᱥ ᱩᱱᱤ ᱥᱚᱸᱜᱮ ᱫᱚᱧ ᱢᱮᱥᱟᱜ ᱨᱮᱦᱚᱸ ᱵᱟᱹᱧ ᱠᱚᱨᱟᱣᱟ ᱠᱤᱱᱛᱩ ᱚᱱᱟ ᱦᱚᱸ ᱢᱤᱫᱴᱟᱝ ᱟᱹᱰᱤ ᱠᱷᱟᱨᱟᱯ ᱦᱩᱭᱩᱜ-ᱟ᱾ ᱩᱱᱤ ᱥᱚᱸᱜᱮ ᱡᱟᱦᱟᱸᱭ ᱡᱩᱫᱤ ᱡᱟᱦᱟᱸᱭ ᱡᱩᱫᱤ ᱢᱤᱫᱴᱟᱝ ᱵᱚᱫᱢᱟᱥ ᱦᱟᱺᱰᱤ ᱯᱟᱹᱨᱣᱟᱹ ᱧᱩ ᱦᱚᱲ ᱩᱱᱤ ᱥᱚᱸᱜᱮ ᱡᱩᱫᱤ ᱵᱤᱱ ᱢᱮᱥᱟᱜ-ᱟ ᱟᱵᱤ ᱫᱤᱱ ᱡᱩᱫ ᱢᱮᱥᱟᱜ-ᱟ ᱫᱤᱱ ᱡᱩᱫᱤ ᱢᱤᱫᱴᱟᱝ ᱠᱟᱛᱷᱟᱭ ᱢᱮᱛᱟ ᱵᱤᱱᱟ ᱟᱵᱤᱱ ᱢᱤᱫ ᱫᱤᱱ ᱫᱚ ᱵᱤᱱ ᱢᱚᱱᱮ ᱮᱹᱦ ᱧᱩ ᱠᱟᱜ ᱜᱤᱭᱤᱧ ᱥᱮ᱾ ᱟᱫᱚ ᱚᱱᱮ ᱡᱮ ᱢᱤᱫ ᱫᱤᱱ ᱮ ᱧᱩ ᱢᱤᱫ ᱫᱤᱱ ᱧᱩ ᱛᱮᱫᱚ ᱪᱤᱠᱟᱹᱜ-ᱟ?
ᱦᱮᱸ
ᱟᱫᱚ ᱞᱟᱹᱭᱟ ᱚᱱᱮ ᱡᱮ ᱢᱤᱫ ᱫᱤᱱ ᱵᱤᱱ ᱧᱩ ᱠᱮᱫᱟ ᱢᱤᱫ ᱫᱤᱱ ᱧᱩᱛᱩᱢ ᱫᱚ ᱪᱮᱫ ᱪᱤᱠᱟᱹᱜ-ᱟ? ᱟᱫᱚ ᱚᱱᱮ ᱡᱮ ᱟᱨᱟᱢᱵᱷᱚᱭᱮᱱᱟ ᱟᱫᱚ ᱚᱱᱟ ᱡᱤᱱᱤᱥ ᱫᱚ ᱟᱫᱚ ᱵᱟᱝᱠᱚ ᱦᱤᱲᱤᱧ ᱫᱟᱲᱮᱭᱟᱜ-ᱟ ᱟᱫᱚ᱾
ᱵᱟᱝ ᱠᱚ ᱦᱤᱲᱤᱧ ᱫᱟᱲᱮᱭᱟ-ᱟ ᱡᱟ
ᱛᱤᱧ ᱵᱷᱟᱜᱮ
ᱚᱱᱟ ᱚᱱᱟ ᱡᱤᱱᱤᱥ ᱛᱚ ᱱᱮᱥᱟᱨ ᱨᱮᱜᱮ ᱯᱚᱨᱤᱱᱚᱛᱚᱭᱱᱟ ᱟᱵᱚ ᱫᱤᱱ ᱫᱤᱱᱛᱮ ᱚᱱᱟ ᱫᱚ ᱟᱵᱚᱣᱟᱜ ᱦᱚᱲᱢᱚ ᱠᱚᱦᱚᱸ ᱵᱟᱹᱲᱤᱡᱚᱜ ᱛᱟᱵᱚᱱᱟ᱾ ᱱᱮᱛᱟᱨ ᱨᱤᱡ ᱦᱚᱲ ᱠᱚ ᱧᱮᱞ ᱮᱫ ᱠᱚᱣᱟ ᱞᱤᱧ ᱩᱱᱟᱹᱜ ᱫᱤᱱ ᱵᱟᱝᱠᱚ ᱵᱟᱧᱪᱟᱜ-ᱟ ᱱᱮᱛᱟᱨ ᱞᱟᱦᱟ ᱛᱮ ᱟᱹᱰᱤ ᱢᱟᱱᱮ ᱫᱩᱲᱩᱵᱟ ᱦᱮᱸ ᱦᱮᱸ
ᱡᱟᱦᱟᱸ ᱥᱚᱵᱽᱡᱤ ᱠᱚᱵᱚᱱ ᱪᱟᱥ ᱮᱫᱟ ᱚᱱᱟ ᱠᱚᱨᱮ ᱵᱤᱵᱷᱤᱱᱱᱚ ᱨᱚᱠᱚᱢ ᱵᱤᱥ ᱠᱚ ᱤᱭᱟᱹ ᱠᱚ ᱮᱢ ᱦᱩᱭᱩᱜ ᱠᱟᱱᱟ ᱛᱚ ᱚᱱᱟ ᱠᱟᱛᱮ ᱟᱵᱚᱣᱟᱜ ᱤᱭᱩᱱᱤᱴᱤ ᱯᱟᱣᱟᱨ ᱠᱚᱦᱚᱸ ᱠᱚᱢᱚᱜ ᱠᱟᱱᱟ ᱦᱚᱲᱢᱚ ᱨᱮᱱᱟᱜ ᱤᱭᱟᱹ ᱠᱚᱦᱚᱸ ᱫᱟᱲᱮ ᱠᱚᱦᱚᱸ ᱠᱚᱢᱚᱜ ᱠᱟᱱᱟ ᱞᱟᱦᱟᱛᱮᱱ ᱦᱚᱲ ᱠᱚᱣᱟᱜ ᱫᱟᱲᱮ ᱟᱞᱟᱫᱟ ᱨᱚᱠᱚᱢ ᱛᱟᱦᱮᱸ ᱠᱟᱱᱟ ᱩᱱᱠᱩ ᱛᱟᱲᱟᱢ ᱛᱮᱜᱮ ᱜᱚᱴᱟ ᱠᱚ ᱪᱟᱞᱟᱣ ᱟᱠᱟᱱᱟ᱾ ᱟᱵᱚ ᱱᱤᱛᱚᱜ ᱛᱟᱲᱟᱢ ᱛᱮ ᱡᱩᱫᱤ ᱠᱚ ᱢᱮᱛᱟ ᱵᱚᱱᱟ ᱫᱚᱥ ᱠᱤᱞᱳᱢᱤᱴᱟᱨ ᱛᱟᱲᱟᱢ ᱤᱫᱤᱭ ᱢᱮ ᱩᱱᱤ ᱫᱩ ᱢᱤᱫ ᱫᱤᱱ ᱟᱫᱚ ᱵᱟᱭ ᱵᱮᱨᱮᱫ ᱫᱟᱲᱮᱜ-ᱟ᱾ ᱢᱤᱫ ᱫᱤᱱ ᱟᱫᱚ ᱵᱤᱪᱷᱱᱟᱹ ᱨᱮ ᱵᱟᱭ ᱵᱮᱨᱮᱫ ᱫᱟᱲᱮᱭᱟᱜ-ᱟ ᱢᱤᱫ ᱫᱤᱱ ᱟᱫᱚ ᱵᱤᱪᱷᱱᱟᱹ ᱠᱷᱚᱱ ᱵᱟᱭ ᱵᱮ